ᱦᱩᱸ ᱦᱮᱞᱳ ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ, ᱪᱷᱟ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ? ᱦᱩᱸ ᱦᱩᱸ ᱟᱵᱤᱱᱟᱜ ᱫᱚ ᱴᱷᱤᱠ ᱜᱮ ᱟᱸᱡᱚᱢᱚᱜ ᱠᱟᱱᱟ, ᱛᱚ ᱟᱹᱞᱤᱧᱟᱜ ᱜᱮ ᱪᱮᱜᱠᱟ ᱟᱸᱡᱚᱢᱚᱜ ᱠᱟᱱᱟ ᱞᱟᱹᱭ ᱵᱤᱱ?
ᱟᱵᱤᱱᱟᱜ ᱦᱚᱸ ᱛᱚ ᱱᱟᱯᱟᱭ ᱜᱮ ᱟᱸᱡᱚᱢᱚᱜ ᱠᱟᱱᱟ
ᱟᱫᱚ ᱜᱚᱝᱠᱮ ᱛᱟᱞᱦᱮ ᱪᱮᱫ ᱠᱚᱵᱤᱱ ᱪᱤᱠᱟᱹ ᱵᱟᱲᱟᱭᱫᱟ?
ᱟᱨ ᱱᱤᱭᱟᱹ ᱫᱟᱜ ᱡᱟᱹᱯᱩᱫ ᱨᱮ ᱱᱤᱭᱟᱹ ᱱᱟᱜ ᱵᱟᱹᱫᱽ ᱠᱟᱹᱢᱤ ᱠᱚ ᱱᱟᱜ ᱵᱚ ᱞᱟᱦᱟ ᱠᱟᱜᱟ ᱤᱱᱟᱹ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱱᱤᱭᱟᱹ ᱵᱟᱨᱥᱤᱧ ᱢᱟ ᱦᱮᱸ ᱥᱮ᱾
ᱦᱩᱸ ᱦᱩᱸ
ᱦᱩᱸ ᱦᱩᱸ ᱟᱨ ᱟᱹᱵᱤᱱ ᱚᱱᱛᱮ ᱪᱮᱫ ᱞᱮᱠᱟ ᱠᱟᱹᱢᱤ ᱠᱚ ᱵᱟᱹᱫᱽ ᱠᱟᱹᱢᱤ ᱠᱚ?
ᱦᱮᱸ ᱵᱟᱹᱫᱽ ᱠᱟᱹᱢᱤ ᱠᱚᱛᱚ ᱦᱚᱜᱚᱭ ᱨᱚᱦᱚᱭ ᱵᱟᱲᱟ ᱠᱚ ᱪᱟᱞᱟᱜ ᱠᱟᱱᱟ, ᱪᱮᱫ ᱱᱚᱛᱮ ᱫᱚ ᱮᱛᱦᱚᱵ ᱵᱟᱲᱟ ᱠᱟᱫᱟ ᱠᱚ ᱟᱫᱚ ᱦᱚᱞᱟ ᱫᱷᱟᱹᱨᱤᱡ ᱢᱟ ᱫᱚᱢᱮ ᱫᱟᱜ ᱠᱮᱫᱟᱭᱟ ᱱᱚᱛᱮ ᱫᱚ ᱱᱟᱜ, ᱛᱮᱦᱮᱧ ᱠᱟᱴᱤᱡᱮ ᱥᱤᱛᱩᱝ ᱠᱟᱫᱟ᱾ ᱚᱱᱟ ᱨᱚᱦᱚᱭ ᱠᱚ ᱪᱟᱞᱟᱜ ᱠᱟᱱᱟ ᱱᱟᱜ ᱦᱩᱸ᱾
ᱟᱪᱪᱷᱟ ᱟᱪᱪᱷᱟ
ᱛᱟᱞᱦᱮ ᱜᱚᱝᱠᱮ ᱟᱹᱵᱤᱱ ᱫᱚ ᱪᱮᱫᱠᱟ ᱚᱲᱟᱜ ᱨᱮᱜᱮ ᱵᱤᱱ ᱛᱟᱦᱮᱸ ᱵᱟᱲᱟᱜ ᱜᱮᱭᱟ ᱥᱮ ᱱᱮᱛᱟᱨ ᱫᱚ, ᱥᱮ ᱪᱮᱫᱠᱟ ᱪᱮᱫ ᱠᱚ
ᱦᱮᱸ ᱜᱚᱝᱠᱮ ᱚᱲᱟᱜ ᱠᱚᱨᱮ ᱦᱮᱸ ᱜᱚᱝᱠᱮ ᱚᱲᱟᱜ ᱠᱚᱨᱮᱜ ᱜᱮ ᱟᱹᱞᱤᱧ ᱢᱟ ᱱᱟᱜ ᱱᱤᱭᱟᱹ ᱵᱟᱨ ᱥᱤᱧ ᱢᱟ ᱦᱮᱸᱥᱮ᱾
ᱦᱩᱸ ᱦᱩᱸ
ᱦᱮᱸ ᱦᱮᱸ ᱟᱨ ᱟᱹᱵᱤᱱ ᱫᱚ?
ᱟᱹᱞᱤᱧ ᱦᱚᱸ ᱟᱹᱞᱤᱧ ᱫᱚ ᱮᱠᱪᱩᱭᱞᱤ ᱱᱤᱛᱳᱜ ᱫᱚ ᱯᱟᱲᱦᱟᱜ ᱠᱟᱱᱟᱞᱤᱧ ᱟᱫᱚ ᱱᱤᱛᱳᱜ ᱫᱚ ᱚᱲᱟᱜ ᱦᱮᱡ ᱠᱟᱱᱟ ᱱᱟᱜ᱾
ᱟᱪᱪᱷᱟ ᱟᱪᱪᱷᱟ
ᱵᱟᱹᱫᱽ ᱨᱮᱱᱟᱜ ᱠᱟᱹᱢᱤ ᱠᱚ ᱪᱟᱞᱟᱜ ᱠᱟᱱᱟ ᱛᱚ᱾
ᱟᱪᱪᱷᱟ ᱟᱪᱪᱷᱟ ᱟᱪᱪᱷᱟ ᱞᱟᱹᱭ ᱞᱮᱠᱷᱟᱡ ᱫᱚ ᱟᱹᱰᱤ ᱡᱳᱨᱥᱳᱨ ᱜᱮ ᱱᱦᱟᱸᱜ ᱯᱮ ᱠᱟᱹᱢᱤ ᱠᱚᱫᱚ ᱯᱮ ᱮᱦᱚᱵ ᱵᱟᱲᱟᱮ ᱠᱟᱱᱟ ᱯᱟ
ᱦᱳᱭ ᱦᱳᱭ ᱦᱳᱭ ᱟᱹᱰᱤ ᱡᱳᱨ ᱥᱳᱨ ᱨᱮ ᱜᱮ ᱪᱟᱞᱟᱜ ᱠᱟᱱ ᱛᱟᱞᱮᱭᱟ᱾
ᱟᱪᱪᱷᱟ ᱟᱪᱷᱟ
ᱪᱷᱟ ᱜᱚᱝᱠᱮ ᱚᱱᱛᱮ ᱫᱚ ᱟᱵᱚ ᱱᱚᱠᱟ ᱵᱩᱨᱩ ᱫᱤᱥᱚᱢ ᱠᱟᱱᱟ ᱥᱮ ᱚᱱᱠᱟ ᱴᱟᱲᱤᱝ ᱫᱤᱥᱚᱢ ᱥᱮ ᱵᱤᱨ ᱫᱤᱥᱚᱢ ᱠᱟᱱᱟ?
ᱮᱠᱪᱩᱭᱞᱤ ᱵᱤᱨ ᱫᱤᱥᱚᱢ ᱜᱮ ᱠᱟᱱᱟ ᱱᱚᱛᱮ ᱦᱚᱸ᱾
ᱟᱪᱪᱷᱟ
ᱛᱚ ᱚᱝᱠᱟ ᱟᱨ ᱵᱩᱨᱩ ᱠᱚᱦᱚ ᱫᱚ ᱢᱮᱱᱟᱜ ᱫᱚ ᱢᱮᱱᱟᱜ ᱜᱮᱭᱟ ᱵᱩᱨᱩ ᱠᱚᱫᱚ ᱠᱟᱹᱴᱤᱡ ᱥᱟᱺᱜᱤᱧ ᱧᱚᱜ ᱜᱮᱭᱟ ᱟᱞᱮ ᱚᱲᱟᱜ ᱠᱷᱚᱱᱟᱜ ᱫᱚ᱾
ᱟᱪᱪᱷᱟ ᱟᱪᱪᱷᱟ
ᱦᱳᱭ ᱦᱳᱭ
ᱮᱢ ᱞᱟᱹᱭ ᱞᱮᱠᱷᱟᱡ ᱫᱚ ᱢᱮᱱᱟᱜ ᱫᱚ ᱢᱮᱱᱟᱜ ᱜᱮᱭᱟ ᱱᱦᱟᱸᱜ ᱥᱮ
ᱦᱩᱸ ᱫᱚ ᱢᱮᱱᱟᱜ ᱜᱮᱭᱟ᱾ ᱧᱮᱞ ᱧᱟᱢ ᱫᱚ ᱧᱮᱞ ᱧᱟᱢᱚᱜ ᱜᱮᱭᱟ ᱟᱞᱮ ᱱᱚᱛᱮ ᱠᱷᱚᱱᱟᱜ ᱟᱞᱮ ᱚᱲᱟᱜ ᱠᱷᱚᱱᱟᱜ ᱫᱚ ᱵᱩᱨᱩ ᱠᱚᱫᱚ᱾
ᱠᱟ ᱮᱸ ᱞᱟᱹᱭ ᱞᱮᱠᱷᱟᱡ ᱫᱚ ᱵᱟᱹᱫᱽ ᱠᱟᱹᱢᱤ ᱠᱚᱫᱚ ᱱᱦᱟᱸᱜ ᱱᱤᱭᱟᱹ ᱴᱟᱺᱰᱤ ᱞᱟᱹᱭᱟ ᱠᱚ ᱵᱤᱨ ᱫᱤᱥᱚᱢ ᱠᱚ ᱠᱚᱨᱮ ᱢᱟ ᱟᱹᱰᱤ ᱞᱚᱜᱚᱱ ᱠᱚ ᱮᱦᱚᱵ ᱤᱫᱤᱭᱟ ᱠᱟᱹᱢᱤ ᱠᱚᱢᱟ ᱱᱦᱟᱜ
ᱛᱚ ᱪᱮᱫ ᱞᱮᱠᱟ ᱜᱚᱝᱠᱮ ᱟᱯᱮ ᱥᱮᱫ ᱜᱮ ᱚᱠᱟ ᱞᱮᱠᱟ? ᱠᱟᱹᱢᱤ ᱠᱚ ᱛᱤᱥ ᱠᱷᱚᱱ ᱯᱮ ᱮᱦᱚᱵ ᱤᱫᱤᱭᱟ ᱠᱟᱜ-ᱟ ᱛᱤᱱᱟᱹᱜ ᱫᱟᱹᱨᱤᱡ ᱱᱦᱟᱜ ᱠᱟᱹᱢᱤ ᱦᱩᱭᱩᱜ ᱛᱟᱯᱮᱭᱟ?
ᱦᱮᱸ ᱢᱟᱲᱟᱝ ᱠᱷᱚᱱᱟᱜ ᱢᱟ ᱵᱟᱝ ᱮᱦᱚᱵ ᱵᱟᱝ ᱜᱟᱱᱚᱜ ᱠᱟᱱ ᱛᱮ ᱠᱟᱨᱚᱱ ᱦᱩᱭᱩᱜ ᱠᱟᱱᱟ ᱫᱚᱢᱮ ᱜᱮᱭ ᱫᱟᱜ ᱡᱟᱹᱲᱤ ᱠᱮᱫᱟᱭ ᱱᱚᱛᱮ ᱫᱚ ᱟᱫᱚ ᱦᱩᱭᱩᱜ ᱠᱟᱱᱟ ᱵᱟᱹᱫᱽ ᱵᱟᱹᱭᱦᱟᱲ ᱠᱚ ᱰᱩᱵᱩᱡ ᱪᱟᱵᱟ ᱞᱮᱱᱟ ᱠᱟᱹᱴᱤᱡ ᱟᱫᱚ ᱱᱟᱜ-ᱟ ᱦᱚᱞᱟ ᱱᱟᱜᱮ ᱠᱟᱹᱴᱤᱡ ᱫᱟᱜ ᱮ ᱠᱚᱢ ᱠᱟᱫᱟ ᱛᱚ ᱫᱟᱜ ᱠᱚ ᱠᱟᱹᱴᱤᱡ ᱠᱚᱢ ᱧᱚᱜ ᱠᱟᱱᱟ ᱛᱮᱦᱮᱧᱱ ᱠᱚᱨᱮ ᱠᱷᱚᱱᱟᱜ ᱛᱮᱦᱮᱧ ᱠᱷᱚᱱᱟᱜ ᱟᱵᱟᱨ ᱨᱚᱦᱚᱭ ᱠᱚ ᱠᱚ ᱟᱨᱟᱢᱵᱚᱣ ᱠᱟᱫᱟ᱾
ᱟᱪᱪᱷᱟ ᱟᱪᱪᱷᱟ ᱢᱟᱱ ᱦᱚᱞᱟ ᱢᱟᱫᱷᱮᱨ ᱠᱚᱫᱚ ᱱᱟᱜ ᱫᱚᱢᱮ ᱜᱮᱱᱟᱜ ᱫᱟᱜ ᱟᱠᱟᱫ ᱵᱚᱱᱟ᱾
ᱫᱚᱢᱮ ᱫᱟᱜ ᱠᱟᱫᱟᱭ ᱯᱩᱨᱟᱹ ᱰᱩᱵᱩᱡ ᱪᱟᱵᱟ ᱞᱮᱱᱟ ᱪᱮᱫ
ᱟᱪᱪᱷᱟ ᱟᱪᱪᱷᱟ
ᱦᱩᱸ
ᱱᱟᱯᱟᱭ ᱠᱟᱛᱷᱟ ᱠᱟᱱ ᱟᱞᱮ ᱱᱚᱛᱮ ᱦᱚᱸ ᱜᱚᱝᱠᱮ ᱦᱚᱞᱟ ᱢᱟᱫᱷᱮᱨ ᱫᱚ ᱞᱟᱹᱭ ᱞᱮᱠᱷᱟᱡ ᱫᱚ ᱫᱚᱢᱮ ᱜᱮ ᱫᱟᱜ ᱟᱠᱟᱫᱟᱭ, ᱛᱚ ᱛᱮᱦᱮᱧ ᱫᱚ ᱠᱟᱹᱴᱤᱡ ᱮ ᱛᱷᱤᱨ ᱧᱚᱜ ᱠᱟᱜ ᱟᱭ ᱱᱦᱟᱜ ᱦᱮᱸᱥᱮ ᱛᱚ ᱫᱷᱤᱱᱟᱹᱝ ᱨᱤᱢᱤᱞ ᱢᱟ ᱢᱮᱱᱟᱜ ᱜᱮᱭᱟ ᱛᱟᱵᱚᱱᱟ ᱟᱹᱣᱨᱤ ᱱᱟᱜ ᱮ ᱯᱷᱟᱠᱟᱭ ᱱᱟᱜ ᱛᱚ ᱫᱤᱱᱟᱹᱝ ᱫᱷᱟᱹᱨᱤᱡ ᱵᱚᱫᱷᱚᱭ ᱦᱮᱡ ᱫᱟᱲᱮᱭᱟᱜ ᱜᱮ ᱪᱚᱝᱱᱟᱜ ᱯᱟᱞᱮᱜ ᱵᱟᱭ ᱞᱟᱹᱭᱟᱹᱜᱚᱜ ᱠᱟᱱᱟ ᱥᱮ ᱢᱳᱥᱚᱢ ᱠᱚ ᱠᱟᱹᱴᱤᱡ ᱨᱤᱢᱤᱞ ᱢᱟᱭ ᱫᱚᱦᱚᱣ ᱥᱠᱟᱜ ᱜᱮᱭᱟ ᱱᱦᱟᱜ ᱦᱮᱸᱥᱮ ᱠᱟᱹᱢᱤ ᱠᱚᱫᱚ ᱜᱚᱝᱠᱮ ᱱᱚᱛᱮ ᱫᱚ ᱱᱚᱜ-ᱚᱭ ᱡᱳᱨᱥᱳᱨ ᱜᱮ ᱱᱦᱟᱜ ᱞᱮ ᱪᱷᱩᱴᱟᱹᱣ ᱠᱟᱱᱟ ᱱᱤᱭᱟᱹ ᱵᱟᱨᱥᱤᱧ ᱢᱟᱱᱟᱜ ᱵᱟᱹᱫ ᱠᱚᱨᱮ ᱜᱮ ᱱᱦᱟᱜ ᱱᱤᱭᱟᱹ ᱵᱟᱨᱥ ᱢᱟᱱᱮ ᱟ ᱵᱚ ᱛᱟᱦᱮᱱ ᱠᱟᱱ ᱜᱮᱭᱟ ᱱᱟᱜ ᱦᱮᱸᱥᱮ
ᱦᱩᱸ
ᱟᱫᱚ ᱱᱚᱜ-ᱚᱭ ᱱᱟᱜ ᱛᱤᱱᱟᱹᱜ ᱫᱷᱟᱨᱤᱡ ᱨᱮᱱᱟᱜ ᱠᱟᱹᱢᱤ ᱪᱟᱞᱟᱜ ᱠᱟᱱᱟ ᱛᱚ ᱟᱫᱷᱮᱠ ᱚᱫᱷᱮᱠ ᱢᱟᱠᱚ ᱟᱹᱰᱤ ᱫᱤᱱ ᱠᱷᱚᱱ ᱜᱮ ᱠᱟᱹᱢᱤ ᱠᱚ ᱮᱦᱚᱵ ᱟᱠᱟᱱᱟ ᱚᱫᱷᱮᱠᱚ ᱚᱱᱫᱷᱮ ᱠᱟᱱᱟᱜ ᱠᱚ ᱪᱟᱵᱟ ᱤᱫᱤᱭ ᱠᱟᱜ-ᱟ ᱱᱦᱟᱜ ᱟᱨ ᱟᱫᱷᱟᱱ ᱠᱚᱫᱚ ᱱᱦᱟᱜ ᱢᱟᱱᱮ ᱥᱮᱬᱟ ᱫᱷᱟᱨᱟ ᱡᱟᱦᱟᱸ ᱠᱚ ᱠᱚ ᱪᱟᱥ ᱮᱜ ᱟ ᱩᱱᱠᱩ ᱫᱚ ᱱᱦᱟᱜ ᱢᱮᱱᱟᱜ ᱠᱚᱣᱟ ᱱᱦᱟᱜ ᱡᱟᱦᱟᱸᱭ ᱠᱟᱹᱢᱤ ᱵᱷᱚᱨᱥ ᱪᱟᱭ ᱱᱟᱜ ᱢᱮᱱᱟᱜ ᱠᱚᱣᱟ ᱩᱱᱠᱩ ᱫᱚ ᱱᱦᱟᱜ ᱢᱮᱱᱟᱜ ᱠᱚᱜᱮᱭᱟ ᱱᱦᱟᱜ ᱱᱤᱛᱳᱜ ᱱᱟᱜ ᱦᱮᱸᱥᱮ,
ᱦᱳᱭ ᱦᱳᱭ
ᱦᱮᱸ ᱦᱩᱸ
ᱦᱚᱸ ᱟᱹᱰᱤ ᱱᱟᱯᱟᱭ ᱜᱮ ᱟᱫᱚ ᱜᱚᱢᱠᱮ ᱩᱱᱠᱩ ᱫᱼᱼ ᱵᱚᱪᱷᱚᱨ ᱨᱮ ᱛᱤᱱᱟᱹᱜ ᱫᱷᱟᱣ ᱠᱚ ᱪᱟᱥ ᱜᱮᱭᱟ ᱢᱤᱫ ᱫᱷᱟᱣ ᱥᱮ ᱵᱟᱨ ᱫᱷᱟᱣ?
ᱵᱚᱪᱷᱚᱨ ᱨᱮ ᱜᱚᱝᱠᱮ ᱱᱚᱛᱮ ᱞᱟᱹᱭ ᱞᱮᱠᱟᱱ ᱫᱚ ᱵᱩᱨᱩ ᱫᱤᱥᱚᱢ ᱠᱟᱱᱟ ᱥᱮ ᱮᱱᱠᱷᱟᱱ ᱱᱚᱛᱮ ᱫᱚ ᱥᱮᱨᱢᱟ ᱡᱟᱹᱲᱤ ᱫᱟᱜ ᱛᱮᱜᱮ ᱱᱟᱜᱼᱼ ᱪᱟᱥ ᱢᱟ ᱦᱩᱭᱩᱜᱼᱟ ᱛᱚ ᱮᱱᱠᱷᱟᱱ ᱱᱚᱛᱮ ᱫᱚ ᱱᱟᱜ ᱞᱟᱹᱭ ᱞᱮᱠᱷᱟᱱ ᱫᱚ ᱥᱮᱨᱢ ᱨᱮ ᱢᱤᱼᱼ ᱫᱷᱟᱹᱣ ᱜᱮ ᱱᱟᱜ ᱱᱚᱣᱚ ᱡᱟᱦᱟᱸ ᱵᱚ ᱞᱟᱹᱭ ᱮᱜᱼᱟ ᱡᱟᱦᱚᱸ ᱫᱚ ᱦᱩᱲᱩᱥᱼᱼ ᱦᱩᱲᱩᱱᱟᱜ ᱵᱚ ᱨᱚᱦᱚᱭᱮᱫᱼᱟ ᱚᱱᱟ ᱮᱨᱮᱜᱼᱟ ᱵᱚ ᱨᱚᱦᱚᱭᱮᱫᱟ ᱵᱚ ᱱᱤᱭᱟᱹ ᱥᱮᱨᱢᱟ ᱱᱮᱜᱼᱮ ᱱᱤᱱᱛᱚᱜ ᱱᱤᱭᱟᱹᱼᱼ ᱥᱤᱡᱤᱱ ᱜᱮ ᱱᱟᱜ ᱱᱚᱛᱮ ᱫᱚ ᱨᱚᱦᱚᱭ ᱠᱚᱫᱚ ᱦᱩᱭᱩᱜᱼᱟ ᱟᱨ ᱥᱤᱛᱩᱝ ᱫᱤᱱ ᱫᱚ ᱜᱚᱝᱠᱮ ᱱᱚᱛᱮ ᱫᱚᱼᱼ ᱪᱟᱥ ᱫᱚ ᱵᱟᱭ ᱜᱟᱱ ᱴᱷᱤᱠᱚᱜᱼ ᱟ ᱥᱮ ᱮᱱᱠᱷᱟᱢ ᱫᱟᱜ ᱡᱟᱹᱲᱤ ᱵᱟᱝᱠᱷᱟᱱ ᱮᱱ ᱠᱷᱟᱢ ᱱᱚᱝᱠᱟ ᱢᱤᱱᱤ ᱯᱟᱢᱯ ᱠᱚ ᱵᱟᱝᱼᱼ ᱵᱟᱹᱱᱩᱜᱼᱟ ᱟᱨ ᱱᱚᱝᱠᱟ ᱜᱟᱰᱟ ᱠᱚᱦᱚᱸ ᱥᱩᱨ ᱫᱷᱟᱨᱟ ᱨᱮ ᱵᱟᱹᱱᱩᱜᱼᱟ ᱥᱮ ᱮᱱᱠᱷᱟ ᱫᱚ ᱵᱟᱭ ᱜᱟᱱᱼᱼ ᱴᱷᱤᱠ ᱠᱟᱹᱢᱤ ᱠᱚ ᱱᱚᱛᱮ ᱫᱚᱼᱼ
ᱮᱠᱫᱚᱢᱼ ᱮᱠᱫᱚᱢ ᱦᱳᱭ ᱟᱞᱮ ᱱᱚᱛᱮ ᱦᱚᱸ ᱚᱱᱠᱟᱜ ᱜᱮ ᱡᱮ ᱵᱚᱪᱷᱚᱨ ᱫᱚ ᱢᱤᱫ ᱫᱷᱟᱣ ᱜᱮᱠᱚ ᱪᱟᱥ ᱜᱮᱭᱟ᱾ ᱟᱫᱚᱼᱼ ᱦᱩᱸ ᱟᱫᱚ ᱦᱳᱭ ᱵᱪᱷᱚᱨ ᱫᱟᱜ ᱨᱮᱱᱟᱜ ᱥᱩᱵᱤᱫᱷᱟ ᱠᱚ ᱚᱱᱠᱟ ᱵᱟᱹᱪᱩᱜᱼᱟ ᱟᱨ ᱪᱮᱫ? ᱚᱱᱟ ᱠᱷᱟᱹᱛᱤᱨ ᱵᱟᱨ ᱫᱷᱟᱣ ᱫᱚ ᱪᱟᱥ ᱵᱟᱝ ᱜᱟᱱᱚᱜ ᱜᱮᱭᱟ᱾
ᱟᱪᱪᱷᱟ ᱟᱪᱪᱷᱟᱼᱼ
ᱦᱩᱸ
ᱛᱚ ᱚᱱᱛᱮ ᱦᱚᱸ ᱥᱟᱞᱨᱮ ᱢᱟᱱᱮ ᱢᱤᱫ ᱫᱷᱷᱟᱣ ᱜᱮᱠᱚ ᱪᱟᱥᱟ ᱚᱱᱠᱟ ᱫᱚ ᱱᱟᱦᱟᱜᱼᱼ
ᱦᱩᱸ ᱦᱩᱸ ᱦᱩᱸ ᱚᱱᱠᱟ ᱜᱮᱠᱚ ᱪᱟᱥ ᱜᱮᱭᱟ ᱱᱚᱛᱮ ᱦᱚᱸᱼᱼ
ᱟᱪᱪᱷᱟ ᱟᱪᱪᱷᱟ ᱱᱟᱯᱟᱭ ᱜᱮ ᱛᱟᱦᱞᱮ᱾
ᱦᱩᱸ ᱟᱪᱪᱷᱟ ᱜᱚᱢᱠᱮ ᱛᱟᱞᱮ ᱟᱯᱼᱼ ᱥᱮᱜ ᱚᱱᱠᱟ ᱫᱟᱬᱟᱱ ᱡᱟᱭᱜᱟ ᱠᱚ ᱪᱮᱫ ᱠᱚ ᱢᱮᱱᱟᱜᱼᱟ?
ᱱᱚᱛᱮ ᱞᱟᱹᱭ ᱞᱮᱠᱷᱟᱡ ᱫᱟᱬᱟᱱ ᱡᱟᱭᱜᱟ ᱠᱚᱫᱚᱼᱼ ᱢᱮᱱᱟᱜ ᱫᱚ ᱢᱮᱱᱟᱜ ᱜᱮᱭᱟ ᱦᱮᱸ ᱥᱮ ᱟᱹᱰᱤ ᱨᱚᱠᱚᱢ ᱡᱟᱭᱜᱟ ᱠᱟᱱᱟ ᱡᱟᱦᱟᱸ ᱵᱚ ᱞᱟᱹᱭ ᱮᱜᱼᱟ ᱜᱷᱟᱜᱤ ᱠᱚ ᱜᱩᱭᱮᱱ ᱰᱮᱢᱼᱼ ᱦᱩᱭᱮᱱ ᱦᱮᱸᱥᱮ ᱧᱮᱧᱮᱞᱤᱭᱟᱹ ᱡᱟᱭᱜᱟ ᱠᱚᱫᱚ ᱟᱹᱰᱤ ᱜᱟᱱ ᱜᱮ ᱢᱮᱱᱟᱜᱼᱟ᱾
ᱛᱚ ᱪᱟᱞᱟᱣ ᱫᱟᱲᱮᱭᱟᱜ ᱮᱱᱟᱝ ᱱᱚᱛᱮ ᱫᱚ ᱦᱮᱸᱥᱮ ᱵᱟᱠᱷᱟᱱ ᱧᱮᱧᱮᱞ ᱡᱟᱭᱜᱟ ᱠᱚᱫᱚ ᱟᱹᱰᱤ ᱜᱟᱱ ᱜᱮ ᱢᱮᱱᱟᱜᱼᱟ ᱱᱚᱛᱮ ᱫᱚ᱾
ᱦᱩᱢᱸ ᱦᱩᱢᱸ᱾
ᱦᱮᱸ ᱦᱮᱸ ᱞᱟᱹᱭ ᱞᱮᱠᱷᱟᱡ ᱫᱚ ᱰᱮᱢ ᱵᱟᱨᱭᱟ ᱢᱮᱱᱟᱜᱼᱟ ᱱᱟ ᱥᱮ ᱰᱮᱢ ᱱᱟᱜ ᱟᱹᱰᱤ ᱜᱟᱱ ᱜᱮ ᱢᱮᱱᱟᱜᱼᱟ ᱞᱟᱹᱭ ᱞᱮᱠᱷᱟᱡ ᱫᱚᱼᱼ ᱢᱟᱱᱮ ᱱᱤᱭᱟᱹ ᱟᱞᱮ ᱥᱩᱨ ᱥᱩᱯᱩᱨᱼᱼ ᱫᱚ ᱵᱟᱨᱭᱟ ᱜᱮᱭᱟᱱ ᱢᱮᱱᱟᱜᱼᱟ ᱱᱟᱟᱜ ᱛᱚ ᱜᱚᱢᱦᱟ ᱡᱟᱦᱟᱸ ᱵᱟᱵᱚ ᱞᱤᱭᱼᱟ ᱥᱮ ᱜᱚᱢᱦᱟ ᱨᱮ ᱩᱱ ᱡᱚᱠᱷᱚᱱ ᱜᱮᱟᱜ ᱡᱚᱛᱚᱣᱟᱜ ᱦᱩᱭᱩᱜᱼᱟ᱾ ᱯᱟᱛᱟ ᱮᱱᱮᱡ ᱠᱚ ᱵᱟᱝ ᱦᱩᱭᱮᱱ ᱞᱟᱜᱽᱲᱮ ᱮᱱᱮᱡ ᱠᱚ ᱰᱨᱟᱢᱟ ᱯᱟᱛᱟ ᱠᱚ ᱚᱱᱟ ᱠᱚ ᱡᱚᱛᱚᱣᱟᱜ ᱜᱮ ᱦᱩᱭᱩᱜᱼᱟ ᱦᱮᱸᱥᱮ ᱛᱚ ᱯᱮ ᱫᱤᱱ ᱯᱮ ᱫᱤᱱ ᱞᱟᱜᱟᱼᱼ ᱞᱟᱨᱜᱟᱱᱟᱜ ᱦᱩᱭᱩᱜᱼᱟ ᱩᱱ ᱡᱚᱠᱷᱟᱡ ᱦᱚᱸ ᱜᱚᱢᱟ ᱜᱚᱢᱟ ᱫᱚᱥᱟᱨ ᱦᱤᱞᱳᱜ ᱦᱦᱜ ᱦᱮᱸᱥᱮ ᱟᱨ ᱚᱱᱠᱟ ᱧᱮᱧᱮᱞᱤᱭᱟᱹ ᱡᱟᱭᱜᱟ ᱠᱚᱫᱚ ᱟᱨ ᱵᱷᱟᱹᱜᱤ ᱠᱚ ᱢᱮᱱᱟᱜᱼᱟ ᱱᱟᱟᱸᱜ᱾ ᱫᱤᱱ ᱪᱟᱞᱟᱜ ᱫᱤᱱ ᱧᱮᱞ ᱵᱟᱠᱷᱟᱱ ᱫᱚ ᱱᱟᱦᱟᱜᱼᱼ
ᱦᱳᱭ ᱦᱳᱭ ᱟᱪᱪᱷᱟ ᱜᱚᱝᱠᱮ ᱛᱟᱦᱳᱞᱮ ᱟᱯᱮ ᱫᱚ ᱢᱟᱱᱮ ᱦᱮᱸ ᱪᱮᱫᱠᱟ? ᱪᱮᱫ ᱤᱧ ᱠᱩᱞᱤ ᱵᱤᱱᱟ ᱮᱱᱛᱮᱜᱼᱼ
ᱞᱟᱹᱭ ᱵᱤᱱ ᱞᱟᱹᱭ ᱵᱤᱱ?
ᱜ
ᱦᱳᱭ ᱜᱚᱝᱠᱮ ᱚᱱᱛᱮ ᱱᱚᱜᱼᱚ ᱱᱚᱝᱠᱟ ᱜᱮ ᱟᱨ ᱚᱱᱛᱮ ᱜᱮ ᱪᱮᱫ ᱞᱮᱠᱟ ᱧᱮᱧᱮᱞᱼᱼ ᱦᱮᱸ ᱜᱚᱝᱠᱮ ᱧᱮᱞ ᱟᱠᱟᱫ ᱞᱤᱧ ᱪᱟᱞᱟ ᱵᱟᱲᱟ ᱟᱠᱟᱱ ᱜᱮᱭᱟᱞᱤᱧ ᱡᱚᱛᱚ ᱜᱮᱞᱤᱧ ᱧᱮᱞ ᱜᱟᱜᱼᱟ᱾
ᱟᱪᱪᱷᱟ ᱟᱪᱪᱷᱟ ᱟᱪᱪᱷᱟ ᱦᱩᱸᱼᱼ ᱚᱱᱛᱮ ᱨᱮ ᱧᱮᱧᱮᱞ ᱡᱟᱭᱜᱟ ᱠᱤᱱᱛᱩ ᱚᱱᱠᱟ ᱫᱚ ᱦ ᱪᱮᱫ ᱦᱚᱸ ᱵᱟᱹᱪᱩᱜᱼᱟ ᱚᱱᱟ ᱵᱩᱨᱩ ᱵᱚᱸᱜᱟ ᱵᱤᱱᱹ ᱧᱮᱞᱼᱼ ᱵᱟᱰᱟᱭ ᱠᱟᱫᱟ ᱥᱮ ᱵᱟᱝ?
ᱟᱪᱪᱷᱟ ᱟᱪᱪᱷᱟ ᱚᱠᱟ ᱠᱚᱨᱮ ᱢᱟᱥᱮ, ᱵᱩᱨᱩ ᱵᱚᱸᱜᱟ ᱫᱚ ᱢᱮᱱᱟᱜ ᱟᱡᱚᱼᱼ ᱟᱹᱞᱤᱧ ᱫᱚ ᱦᱟᱸᱜ ᱟᱹ ᱟᱹᱞᱤᱧ ᱫᱚ ᱦᱟᱸᱜ ᱤᱭᱟᱹ ᱱᱟᱦᱟᱜ ᱩᱲᱤᱥᱥᱟ ᱞᱤᱧ ᱯᱟᱲᱟᱜ ᱠᱟᱱᱟ ᱟᱹᱞᱤᱧ ᱫᱚ ᱾
ᱛᱟᱦᱚᱞᱮ ᱫᱚ ᱵᱟᱹᱵᱤᱱ ᱟᱸᱡᱚᱢ ᱟᱠᱟᱫᱟ, ᱟᱹᱞᱤᱧ ᱫᱚ ᱦᱟᱸᱜ ᱵᱮᱝᱜᱚᱞ ᱞᱤᱧ ᱯᱟᱲᱦᱟᱜ ᱠᱟᱱᱟ ᱛᱚ ᱾
ᱛᱟᱦᱚᱞᱮ ᱞᱤᱧᱼᱼ ᱦᱮᱸ ᱦᱮᱸ ᱯᱟᱞᱮ ᱞᱤᱧ ᱟᱸᱡᱚᱢ ᱠᱟᱜ, ᱯᱟᱞᱮ ᱞᱤᱧ ᱥᱮᱱ ᱟᱠᱟᱱ ᱜᱮᱭᱟ ᱦᱟᱸᱜ, ᱞᱟᱹᱭ ᱵᱤᱱ ᱯᱟᱞᱮᱫ ᱞᱤᱧ ᱥᱮᱱ ᱟᱠᱟᱱ ᱜᱮᱭᱟ ᱦᱟᱸᱜ ᱦᱮᱸ ᱥᱮ ᱾ ᱟᱪᱪᱷᱟ ᱾ ᱞᱟᱹᱭ ᱵᱤᱱ ᱚᱱᱠᱟ ᱢᱟᱥᱮ ᱾
ᱡᱷᱟᱲᱜᱨᱟᱢ ᱰᱤᱥᱴᱤᱠ ᱡᱷᱟᱲᱜᱨᱟᱢ ᱰᱤᱥᱴᱤᱠ ᱦᱮᱡ ᱵᱟᱲᱟ ᱟᱠᱟᱱᱟᱵᱤᱱ ᱱᱚᱛᱮ?
ᱦᱮᱸ ᱦᱮᱸ ᱥᱮᱱ ᱟᱠᱟᱱᱟᱞᱤᱧ ᱞᱟᱹᱭ ᱵᱮᱱ, ᱦᱮᱸ ᱦᱮᱸ ᱧᱮᱞ ᱠᱟᱫᱟᱞᱤᱧ ᱾
ᱚᱱᱟ ᱵᱩᱨᱩ ᱵᱚᱸᱜᱟ ᱠᱚ ᱦᱩᱭᱩᱜ ᱜᱮᱭᱟ, ᱚᱱᱮ ᱚᱱᱟ ᱠᱚ ᱫᱟᱬᱟᱱ ᱡᱟᱭᱜᱟ ᱠᱚᱫᱚ ᱟᱨ ᱦᱩᱭᱩᱜᱼᱼ ᱠᱟᱱᱟ, ᱯᱟᱴᱟᱵᱤᱸᱫᱷᱟᱹ ᱯᱟᱛᱟ ᱟᱸᱡᱚᱢ ᱵᱟᱲᱟ ᱟᱠᱟᱫ ᱜᱮᱭᱟᱵᱤᱱ ᱛᱷᱚᱲᱟ ᱱᱤᱭᱟᱹ ᱠᱚᱫᱚ ᱾
ᱦᱮᱸ ᱦᱮᱸ ᱥᱮᱱ ᱟᱸᱡᱚᱢ ᱟᱠᱟᱫᱟᱞᱤᱧ ᱥᱮᱱ ᱫᱚ ᱱᱟᱜ ᱵᱟᱹᱞᱤᱧ ᱥᱮᱱ ᱠᱟᱱᱟ ᱛᱚ, ᱡᱟᱦᱟᱸ ᱵᱩᱨᱩ ᱵᱚᱸᱜᱟ ᱵᱤᱱ ᱞᱟᱹᱭᱮᱫᱼᱟ ᱚᱱᱟ ᱠᱚᱫᱚ ᱦᱟᱸᱜ ᱞᱤᱧᱼᱼ ᱧᱮᱞ ᱫᱚᱞᱤᱧ ᱧᱮᱞ ᱟᱠᱟ ᱱᱟᱜ ᱦᱮ ᱥᱮ ᱦᱟᱞᱠᱟᱼ ᱢᱟᱞᱠᱟ ᱾
ᱟᱪᱪᱷᱟ ᱟᱪᱪᱷᱟ, ᱢᱟᱱᱮ ᱦᱮᱡ ᱵᱟᱲᱟ ᱠᱟᱱᱟ ᱵᱤᱱ ᱛᱟᱦᱞᱮ, ᱦᱳᱭ ᱦᱳᱭ ᱚᱱᱟ ᱠᱚᱫᱚ ᱟᱹᱼᱼ ᱚᱱᱟ ᱠᱚᱫᱚ ᱟᱞᱮ ᱚᱲᱟᱜ ᱠᱷᱚᱱᱟᱜ ᱫᱚ ᱥᱩᱨ ᱜᱮᱭᱟ ᱾
ᱟᱪᱪᱷᱟ ᱟᱪᱪᱷᱟ, ᱟᱪᱪᱷᱟ ᱟᱪᱪᱷᱟ ᱾ ᱱᱤᱭᱟᱸ ᱦᱚᱞᱟ ᱢᱟᱦᱫᱮᱨ ᱜᱮ ᱦᱩᱭ ᱠᱟᱱᱟ, ᱱᱚᱜᱼᱚᱭ ᱯᱟᱨᱚᱢ ᱟᱠᱟᱱᱟ ᱚᱱᱟ ᱜᱮ ᱾ ᱡᱚᱛᱚ ᱠᱷᱚᱱᱟᱜ ᱪᱟᱵᱟ ᱟᱠᱟᱱᱟ ᱞᱟᱹᱭ ᱞᱮᱠᱷᱷᱟᱡ ᱢᱟ ᱦᱮᱸ ᱥᱮ, ᱱᱚᱣᱟ ᱡᱩᱞᱟᱭ ᱯᱷᱟᱥᱴ ᱠᱷᱚᱱ ᱜᱮ ᱦᱩᱭᱩᱜ ᱫᱚ ᱾ ᱠᱩᱞᱤᱭᱟᱹ ᱦᱮᱸ ᱥᱮ, ᱦᱮᱸᱼᱼ
ᱟᱫᱚ ᱱᱤᱭᱟᱹ ᱫᱷᱟᱣ ᱫᱚ ᱟᱹᱞᱤᱧ ᱫᱚ ᱵᱟᱞᱤᱧ ᱪᱟᱞᱟᱣ ᱞᱮᱱ ᱛᱟᱦᱮᱸᱫ ᱟᱨ ᱢᱟᱱᱮ ᱮᱸᱼᱼ ᱠᱚᱞᱮᱡᱽ ᱠᱚᱨᱮ ᱵᱤᱱᱤᱰ ᱠᱚ ᱦᱩᱭᱩᱜ ᱠᱟᱱ ᱛᱟᱦᱮᱸᱫ ᱛᱚ ᱟᱫᱚ ᱚᱱᱟᱼᱼ ᱪᱮᱫ ᱚᱱᱟ ᱠᱷᱟᱹᱛᱤᱨ ᱚᱠᱴᱚ ᱦᱚᱸ ᱵᱟᱹᱞᱤᱧ ᱧᱟᱢ ᱠᱟᱫᱟ ᱱᱤᱭᱟᱹ ᱫᱷᱟᱣ ᱫᱚ ᱾
ᱟᱪᱪᱷᱟ ᱟᱪᱪᱷᱟ ᱾
ᱪ ᱟᱞᱟ ᱵᱟᱲᱟᱶ ᱦᱩᱭ ᱠᱟᱱ ᱜᱮᱭᱟ ᱚᱸᱰᱮ ᱦᱚᱸ ᱾
ᱟᱪᱪᱷᱟ ᱟᱪᱪᱷᱟ ᱾
ᱚᱱᱠᱟᱜᱮ ᱟᱨ ᱥᱚᱢᱚᱭ ᱠᱚ ᱵᱟᱝ ᱧᱟᱢᱚᱜ ᱠᱷᱟᱱ ᱟᱨ ᱠᱚᱞᱮᱡᱽ ᱨᱮᱱᱟᱜ ᱠᱟᱹᱢᱤ ᱠᱚ ᱛᱟᱸᱦᱮᱱ ᱠᱷᱟᱱ ᱧᱮᱧᱮᱞ ᱞᱟᱹᱜᱤᱫᱼᱼ ᱦᱮᱸ ᱡᱟᱦᱟᱸ ᱛᱤᱥ ᱜᱮᱦᱟᱸᱜ ᱵᱚᱱ ᱧᱮᱞ ᱫᱟᱲᱮᱭᱟᱜ ᱜᱮᱭᱟ ᱚᱱᱟ ᱫᱚ ᱾
ᱦᱩᱸ ᱦᱩᱸ ᱚᱝᱠᱟ ᱜᱮ ᱾ ᱜᱚᱝᱠᱮ ᱛᱟᱦᱚᱞᱮ ᱟᱯᱮᱫᱚ ᱢᱩᱭᱩᱨᱵᱷᱚᱸᱡᱽ ᱰᱤᱥᱴᱤᱠ ᱠᱟᱱᱟᱯᱮ?
ᱦᱮᱸ ᱦᱮᱸ ᱵᱷᱚᱸᱡᱽ ᱫᱤᱥᱚᱢ ᱜᱮ ᱟᱹᱞᱤᱧ ᱫᱚ ᱾
ᱟᱪᱪᱷᱟ ᱾
ᱦᱮᱸ ᱜᱚᱝᱠᱮ, ᱚᱭ ᱧᱮᱜ ᱵᱟᱲᱟᱭᱟ ᱟᱹ ᱧᱮᱧᱮᱞᱤᱧ ᱡᱟᱭᱜᱟ ᱢᱟ ᱵᱷᱚᱸᱡᱽ ᱫᱤᱥᱚᱢ ᱨᱮᱦᱚᱸ ᱯᱮᱨᱮᱡ ᱟᱠᱟᱱ ᱜᱮᱭᱟ, ᱠᱷᱟᱹᱞᱤ ᱥᱮᱱ ᱫᱟᱲᱮᱭ ᱱᱟᱝ ᱦᱮᱸᱥᱮ ᱾ ᱢ ᱜ ᱡᱟᱦᱟᱸ ᱵᱚ ᱥᱮᱱ ᱫᱟᱲᱮᱭᱟᱜ ᱠᱷᱟᱱ ᱵᱚᱱ ᱧᱮᱞ ᱫᱟᱲᱮᱭᱟᱜ ᱠᱟᱱ, ᱦᱮᱸᱼᱼ
ᱦᱳᱭ ᱦᱳᱭ, ᱟᱯᱮ ᱚᱱᱟ ᱥᱟᱭᱤᱰ ᱢᱮᱱᱟᱜ ᱛᱟᱞᱮ ᱤᱭᱟᱹ ᱜᱩᱨᱩ ᱜᱚᱢᱠᱮ ᱡᱟᱱᱟᱢ ᱚᱲᱟᱜ ᱫᱚᱼᱼ
ᱦᱮᱸ ᱜᱚᱢᱠᱮ ᱥᱩᱨ ᱜᱮᱭᱟ ᱚᱱᱟ ᱠᱚᱫᱚ ᱞᱟᱹᱭ ᱞᱮᱠᱷᱟᱡ ᱫᱚ ᱾
ᱚ ᱾
ᱦᱮᱸ ᱾
ᱢᱟᱱᱮ ᱵᱩᱨᱩ ᱫᱤᱥᱚᱢ ᱛᱟᱸᱦᱮᱱᱟ ᱨᱟᱭᱨᱚᱢᱯᱩᱨ ᱥᱮᱫ ᱠᱚ ᱯᱟᱲᱟᱜ ᱠᱟᱱᱟ ᱛᱟᱭᱛᱚ ᱾
ᱪᱮᱫ ᱵᱤᱱ ᱞᱟᱹᱭ ᱮᱫᱟ ᱜᱚᱝᱠᱮ?
ᱢᱟᱱᱮᱸ ᱮᱸ ᱟᱵᱤᱱ ᱫᱚ ᱚᱱᱟ ᱨᱟᱭᱨᱚᱢᱯᱩᱨ ᱥᱮᱫ ᱵᱤᱱ ᱯᱟᱲᱟᱜ ᱠᱟᱱᱟ ᱵᱩᱨᱩ ᱫᱤᱥᱚᱢ ᱢᱟᱱᱮ ᱾
ᱦᱮᱸ ᱜᱚᱝᱠᱮ, ᱱᱚᱛᱮ ᱢᱟ ᱵᱟᱲᱟᱭ ᱜᱮᱭᱟ ᱵᱤᱱ ᱨᱟᱭᱨᱚᱝᱯᱩᱨ ᱥᱮᱫ ᱢᱟ ᱵᱩᱨᱩ ᱫᱤᱥᱚᱢ ᱜᱮ ᱾
ᱦᱳᱭ ᱦᱳᱭ ᱦᱳᱭ ᱾ ᱦᱮᱸ ᱚᱱᱟ ᱠᱚᱨᱮ ᱦᱚᱸ ᱞᱤᱧ ᱪᱟᱞᱟᱣ ᱫᱚ ᱞᱤᱧ ᱪᱟᱞᱟᱣ ᱵᱟᱲᱟ ᱟᱠᱟᱱ ᱜᱮᱭᱟ ᱾
ᱟᱪᱪᱷᱟ ᱛᱚᱵᱮ ᱵᱤᱱ ᱧᱮᱞ ᱠᱟᱫ ᱜᱮᱭᱟ ᱦᱟᱜ ᱱᱚᱛᱮ ᱠᱚᱫᱚ ᱦᱟᱸᱜ᱾
ᱦᱚᱸ ᱚᱱᱟ ᱠᱚᱦᱚᱸ ᱧᱮᱞ ᱵᱟᱲᱟ ᱦᱩᱭ ᱟᱠᱟᱱ ᱜᱮᱭᱟ ᱚᱱᱛᱮ᱾
ᱟᱪᱪᱷᱟ ᱱᱟᱯᱟᱭ ᱠᱟᱛᱷᱟ ᱜᱮ ᱚᱱᱟ ᱦᱚᱸ ᱧᱮᱞ ᱤᱫᱤ ᱠᱟᱜ ᱜᱮ ᱱᱤᱦᱟᱹᱛᱤ ᱫᱚᱨᱠᱟᱨᱟ᱾ ᱦᱩᱸ᱾ ᱟᱨ ᱜᱚᱢᱠᱮ ᱚᱱᱠᱟ ᱟᱯᱮ ᱥᱮᱫ ᱚᱱᱠᱟ ᱯᱟᱨᱚᱵᱽ ᱯᱩᱱᱟᱹᱭ ᱠᱚ ᱪᱮᱫ ᱠᱚᱯᱮ ᱢᱟᱱᱟᱣ ᱵᱟᱛᱟᱣᱟ ᱚᱱᱛᱮ?
ᱚ ᱯᱚᱨᱚᱵᱽ ᱠᱚᱫᱚ ᱦᱩᱭᱩᱜ ᱠᱟᱱᱟ ᱚᱱᱟ ᱵᱟᱦᱟ ᱛᱟᱨᱯᱚᱨᱮ ᱢᱟᱜ ᱢᱚᱬᱮ᱾ ᱥᱚᱦᱚᱨᱟᱭ ᱥᱟᱠᱨᱟᱛ ᱱᱮᱜᱱᱤᱭᱟᱹ ᱠᱚᱜᱮ᱾ ᱟᱨ ᱪᱮᱫ ᱢᱟᱨᱟᱝ ᱢᱟᱨᱟᱝ ᱯᱚᱨᱚᱵᱽ ᱠᱚᱫᱚ ᱱᱟᱦᱟᱜ ᱟᱫᱚ ᱟᱯᱮ ᱚᱱᱛᱮ ᱜᱮ ᱪᱮᱫ ᱠᱚ ᱪᱮᱫ ᱠᱚ ᱢᱟᱱᱟᱣᱟ᱾
ᱟᱞᱮ ᱱᱚᱛᱮ ᱦᱚᱸ ᱤᱱᱟᱹ ᱠᱚ ᱜᱮ ᱥᱚᱦᱨᱟᱭ᱾ ᱥᱟᱠᱨᱟᱛ ᱨᱟᱡᱟᱥᱟᱞᱟ ᱚᱱᱮ ᱤᱭᱟᱹ ᱜᱚᱢᱦᱟ ᱯᱚᱨᱚᱵᱽ ᱠᱚᱜᱮ ᱦᱟᱸᱜ ᱟᱨ ᱡᱟᱦᱟᱸ ᱵᱚᱱ ᱞᱟᱹᱭᱟ ᱥᱚᱦᱨᱟᱭ ᱠᱚᱜᱮ ᱦᱟᱜ᱾ ᱵᱟᱦᱟ ᱯᱚᱨᱚᱵᱽ ᱢᱟᱜ ᱢᱚᱬᱮ ᱤᱱᱟᱹ ᱠᱚᱜᱮ ᱟᱨ ᱤᱱᱠᱟᱹ ᱢᱟ ᱚᱱᱛᱮ ᱢᱟ ᱵᱟᱠᱚ ᱢᱟᱱᱟᱣᱟ ᱤᱱᱠᱟᱹ᱾ ᱤᱱᱟᱹ ᱤᱱᱟᱹ ᱡᱟᱦᱟᱸ ᱨᱮᱱᱟᱝ ᱟᱵᱚ ᱤᱱᱟᱹ ᱛᱟᱵᱚ ᱢᱮᱱᱟ, ᱥᱟᱶᱛᱟ ᱨᱮᱱᱟᱜ ᱜᱮ ᱱᱟᱦᱟᱜ ᱤᱱᱟᱹ ᱠᱚᱜᱮ ᱱᱟᱦᱟᱜ ᱠᱚ ᱢᱟᱱᱟᱣ ᱵᱟᱛᱟᱣᱟ ᱟᱨ ᱚᱱᱠᱟ ᱫᱚ ᱱᱟᱦᱟᱜ ᱵᱟᱝ ᱜᱮ? ᱱᱟᱦᱟᱜ ᱯᱟᱞᱮᱱ ᱟᱨ ᱚᱱᱠᱟ ᱢᱟ ᱵᱟᱹᱞᱤᱧ ᱟᱸᱡᱚᱢ ᱵᱟᱲᱟ ᱠᱟᱫᱟ ᱦᱟᱸᱜ᱾
ᱦᱚᱸ, ᱢᱟᱱᱮ ᱟᱯᱮ ᱚᱱᱛᱮ ᱡᱟᱦᱟᱸᱢ ᱞᱟᱹᱭ ᱠᱮᱫᱟ ᱜᱚᱢᱦᱟ ᱜᱚᱢᱦᱟ ᱴᱟᱜ ᱫᱚ ᱱᱚᱛᱮ ᱫᱚ ᱩᱱᱟᱹᱜ ᱫᱚ ᱦᱟᱸᱜ ᱵᱟᱠᱚ ᱢᱟᱱᱟᱣ ᱜᱮᱭᱟ᱾ ᱵᱮᱝᱜᱚᱞ ᱨᱮᱫᱚ ᱚᱱᱟ ᱫᱚ, ᱩᱲᱤᱥᱥᱟ ᱨᱮᱜᱮ ᱟᱞᱤᱧ ᱦᱚᱸᱞᱤᱧ ᱟᱸᱡᱚᱢ ᱵᱟᱲᱟ ᱠᱟᱫᱟ ᱩᱲᱤᱥᱥᱟ ᱨᱮᱱ ᱦᱚᱲ ᱠᱚᱜᱮ ᱜᱚᱢᱦᱟ ᱫᱚᱠᱚ ᱡᱟᱹᱥᱛᱤ ᱠᱚ ᱢᱟᱱᱟᱣ ᱜᱮᱭᱟ᱾
ᱦᱮᱸ, ᱦᱮᱸ ᱱᱚᱛᱮ ᱨᱮᱱ ᱛᱚ ᱵᱷᱟᱹᱜᱤ ᱠᱚ ᱢᱟᱱᱟᱣᱟ ᱠᱚ ᱠᱚ ᱞᱟᱹᱭᱟᱛᱚ ᱠᱚ ᱧᱮᱞ ᱦᱚᱸᱞᱤᱧ ᱧᱮᱞ ᱠᱟᱫᱟ᱾ ᱛᱚ ᱵᱷᱟᱹᱜᱤ ᱜᱮᱠᱚ ᱢᱟᱱᱟᱣᱟ ᱚᱱᱛᱮ ᱢᱟ᱾
ᱦᱩᱸ ᱦᱩᱸ, ᱟᱨᱦᱚᱸ ᱚᱱᱟ ᱨᱚᱡᱚ ᱠᱚ ᱚᱱᱟ ᱠᱚᱦᱚᱸ ᱱᱚᱛᱮ ᱫᱚ ᱵᱟᱠᱚ ᱢᱟᱱᱟᱣ ᱜᱮᱭᱟ᱾ ᱟᱯᱮ ᱚᱱᱚᱛᱮ ᱫᱚᱠᱚ ᱢᱟᱱᱟᱣ ᱜᱮᱭᱟ ᱦᱮᱸᱥᱮ?
ᱦᱮᱸ ᱦᱮᱸ ᱫᱚᱢᱮ ᱜᱮᱠᱚ ᱢᱟᱱᱟᱣᱟ ᱡᱩᱱ ᱢᱟᱹᱦᱤᱱᱟᱹ ᱯᱚᱱᱫᱽᱨᱚ ᱛᱟᱹᱨᱤᱠ ᱠᱷᱚᱱ ᱠᱚ ᱢᱟᱱᱟᱣᱟ ᱚᱱᱛᱮ᱾
ᱦᱮᱸ ᱱᱚᱛᱮ ᱫᱚ ᱚᱱᱠᱟ ᱫᱚ ᱵᱟᱝ ᱧᱮᱞᱚᱜ, ᱦᱮᱸ ᱥᱟᱠᱨᱟᱛ ᱠᱚ ᱟᱨ ᱵᱟᱫ ᱵᱟᱹᱠᱤ ᱡᱟᱦᱟᱸ ᱠᱚ ᱢᱮᱱᱟᱜᱼᱟ ᱚᱱᱟ ᱠᱚᱫᱚ, ᱥᱟᱠᱨᱟᱛ ᱥᱚᱦᱨᱟᱭ ᱦᱮᱸ ᱟᱨ ᱢᱟᱜᱢᱚᱬᱮ ᱫᱚ ᱟᱯᱮ ᱦᱩᱭ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱢᱟᱜ ᱢᱚᱬᱮ ᱠᱚᱦᱚᱸ ᱠᱚ ᱢᱟᱱᱟᱣ ᱜᱮᱭᱟ ᱱᱛᱮ ᱦᱚᱸ,
ᱦᱮᱸ, ᱦᱳᱭ ᱟᱨ ᱵᱟᱫᱽ ᱵᱟᱹᱠᱤ ᱡᱚᱛᱚ ᱠᱚ ᱥᱮᱢ ᱜᱮ ᱟᱥᱟ ᱠᱚᱨᱤ?
ᱪᱮᱫ ᱵᱮᱱ ᱞᱟᱹᱭᱮᱫᱟ ᱜᱚᱝᱠᱮ?
ᱞᱟᱹᱭ ᱮᱫᱟᱧ ᱟᱨ ᱵᱟᱫᱽ ᱵᱟᱹᱠᱤ ᱡᱟᱦᱟᱸ ᱯᱚᱨᱚᱵᱽ ᱠᱚᱫᱚ ᱚᱱᱟ ᱠᱚᱫᱚ ᱡᱚᱛᱚ ᱜᱮ ᱦᱚᱭᱛᱳᱠᱚ ᱢᱟᱱᱟᱣ ᱜᱮᱭᱟ ᱟᱫᱚ ᱱᱚᱜᱼᱚᱭ ᱱᱚᱣᱟ ᱵᱟᱨᱭᱟ ᱯᱚᱨᱚᱵᱽ ᱜᱮ, ᱫᱚ ᱵᱟᱠᱚ ᱢᱟᱱᱟᱣᱟ ᱟᱹᱞᱤᱧ ᱞᱤᱧ ᱟᱸᱡᱚᱢ ᱵᱟᱲᱟ ᱟᱠᱟᱫᱟ ᱱᱚᱣᱟ ᱫᱚ ᱩᱲᱤᱥᱟ ᱥᱮᱫ ᱢᱟᱱᱟᱣ ᱜᱮᱭᱟ ᱟᱨ ᱪᱮᱫ ᱱᱚᱛᱮ ᱫᱚ ᱚᱱᱠᱟ ᱵᱟᱠᱚ ᱢᱟᱱᱟᱣᱟ ᱱᱚᱣᱟ ᱵᱟᱨᱭᱟ ᱯᱚᱨᱚᱵᱽ ᱫᱚ᱾
ᱦᱮᱸ ᱦᱮᱸ ᱜᱚᱝᱠᱮ᱾